ᱦᱚᱸᱜᱚᱝᱠᱮ
ᱦᱮᱸ ᱡᱚᱦᱟᱨ ᱜᱮ
ᱟᱸᱡᱚᱢ ᱫᱟᱵᱤᱱ
ᱦᱮᱸ ᱟᱸᱡᱚᱢ ᱫᱟᱞᱤᱧ
ᱚ-ᱚ ᱢᱮᱱᱫᱟᱞᱤᱧ ᱜᱚᱝᱠᱮ ᱱᱟᱯᱟᱭ ᱜᱮᱭᱟᱵᱤᱱ ᱛᱚ
ᱦᱮᱸ ᱱᱟᱯᱟᱭ ᱜᱮᱭᱟᱞᱤᱧ ᱟᱹᱵᱤᱱ ᱜᱮ ᱪᱮᱫᱮ ᱞᱮᱠᱟ
ᱦᱮᱸ ᱟᱹᱞᱤᱧ ᱦᱚᱸ ᱱᱟᱯᱟᱭ ᱜᱮ ᱟ ᱜᱚᱝᱠᱮ ᱠᱟᱹᱢᱤ ᱠᱟᱡᱽ ᱪᱮᱫ ᱠᱚ ᱦᱩᱭᱩᱜ ᱠᱟᱱᱟ
ᱠᱟᱹᱢᱤ ᱠᱟᱡᱽ ᱫᱚ ᱱᱮᱛᱟᱨ ᱫᱚ ᱚᱱᱮ ᱛᱚᱞᱟ ᱠᱚᱜ ᱛᱚ ᱜᱤᱰᱤ ᱞᱟᱜᱟᱜ ᱠᱟᱱᱟ
ᱦᱮᱸ ᱦᱮᱸ ᱦᱮᱸ ᱛᱟᱦᱚᱞᱮ ᱜᱚᱝᱠᱮ ᱠᱚ ᱛᱚᱞᱟ ᱠᱚᱫᱚ ᱵᱤᱱ ᱜᱤᱰᱤ ᱪᱟᱵᱟ ᱟᱠᱟᱫᱟ
ᱵᱟᱝ ᱜᱤᱰᱤ ᱦᱩᱭ ᱠᱟᱱᱟ ᱟᱨᱦᱚᱸ ᱜᱤᱰᱤ ᱦᱩᱭᱩᱜᱼᱟ ᱜᱟᱯᱟ ᱢᱮᱭᱟᱝ᱾
ᱚᱻ ᱛᱟᱦᱚᱞᱮ ᱜᱚᱝᱠᱮ ᱦᱚᱞᱟᱭ ᱫᱟᱜ ᱞᱮᱫᱟ ᱥᱮ ᱵᱟᱝ
ᱦᱮᱸ ᱫᱟᱜ ᱞᱮᱫᱟᱭ ᱟᱫᱚ ᱟᱯᱮ ᱥᱮᱫ ᱜᱮ
ᱦᱮᱸ ᱟᱞᱮ ᱥᱮᱫ ᱦᱚᱸ ᱜᱚᱝᱠᱮ ᱫᱟᱜ ᱫᱚᱭ ᱫᱟᱜ ᱟᱠᱟᱫᱟ ᱵᱷᱟᱜ ᱜᱮ ᱫᱟᱜ ᱟᱠᱟᱫᱟ ᱦᱚᱞᱟ ᱛᱚ ᱟᱹᱰᱤ ᱫᱤᱱ ᱯᱚᱨᱮ ᱜᱮ ᱫᱟᱜ ᱠᱮᱫᱟᱭ ᱟᱞᱮ ᱛᱚᱸ ᱦᱮᱸ ᱟᱞᱮ ᱫᱚ ᱜᱚᱝᱠᱮ ᱜᱷᱩᱴᱩ ᱪᱟᱨᱟ ᱠᱚᱫᱚ ᱟᱹᱣᱨᱤᱞ ᱞᱮ ᱜᱤᱰᱤᱜᱼᱟ ᱮᱠᱷᱚᱱᱳ
ᱦᱮᱸ ᱟᱞᱮ ᱦᱚᱸᱛᱚ ᱚᱱᱠᱟ ᱜᱮ ᱛᱟᱨ ᱡᱚᱱᱱᱮ ᱜᱮᱛᱚ ᱯᱚᱨᱮᱜ ᱠᱟᱱᱟ ᱟᱫᱚ ᱠᱟᱹᱴᱤᱡ ᱢᱟᱱᱮ ᱱᱟᱢᱞᱟ ᱧᱚᱜ ᱠᱟᱹᱴᱤᱡ ᱵᱟᱝ ᱜᱤᱰᱤ ᱞᱮᱠᱷᱟᱱ ᱫᱚ ᱫᱟᱜ ᱡᱟᱹᱲᱤ ᱵᱟᱭ ᱠᱚᱨᱟᱣ ᱞᱮᱠᱷᱟᱱ ᱛᱚᱠᱷᱚᱱ ᱫᱚ ᱪᱟᱨᱟ ᱠᱚ ᱟᱫᱚ ᱩᱢᱮᱨ ᱛᱮ ᱵᱮᱥᱤᱜᱼᱟ ᱛᱟᱦᱚᱞᱮ ᱠᱷᱟᱱ ᱫᱚ ᱵᱟᱭ ᱦᱩᱭᱩᱜ-ᱟ ᱴᱷᱤᱠ ᱫᱷᱟᱨᱟ, ᱦᱩᱸ᱾
ᱜᱚᱝᱠᱮ ᱛᱟᱦᱚᱞᱮ ᱢᱟᱼᱼ ᱛᱮᱦᱮᱧ ᱢᱟ ᱟᱹᱰᱤ ᱢᱟᱨᱟᱝ ᱟᱵᱚᱣᱟᱜ ᱯᱚᱨᱚᱵᱽ ᱠᱟᱱᱟ᱾ ᱛᱟᱦᱚᱞᱮ ᱦᱩᱞ ᱢᱟᱦᱟᱸ ᱠᱚᱨᱮ ᱫᱚ ᱯᱮ ᱢᱟᱱᱟᱣ ᱫᱟ ᱥᱮ ᱵᱟᱝ?
ᱦᱮᱸ ᱢᱟᱱᱟᱣ ᱫᱟᱞᱮ, ᱟᱫᱚ ᱟᱯᱮ ᱥᱮᱜ ᱜᱮ ᱪᱮᱜ ᱠᱟ ᱢᱟᱱᱟᱣ ᱦᱩᱭᱩᱜ
ᱦᱮᱸ ᱟᱞᱮ ᱥᱮᱜ ᱫᱚ ᱜᱚᱝᱠᱮ ᱠᱷᱩᱵ ᱵᱷᱟᱜᱤ ᱢᱟᱱᱟᱣ ᱦᱩᱭᱩᱜ ᱠᱟᱱᱟ, ᱦᱮᱸ᱾ ᱟᱹᱰᱤ ᱫᱤᱱ ᱫᱷᱚᱨᱮ ᱮᱥᱴᱤᱢᱮᱴ ᱢᱟᱱᱮ ᱦᱚᱭᱚᱜ ᱠᱟᱱ ᱛᱟᱦᱮᱸ᱾ ᱛᱟᱦᱚᱞᱮ ᱛᱮᱦᱮᱧ ᱢᱟ ᱟᱹᱰᱤ ᱵᱷᱟᱜᱤ ᱜᱮ ᱦᱩᱭᱩᱜ-ᱟ ᱦᱟᱸᱜ᱾ ᱩᱸ ᱮᱛᱚᱦᱚᱵᱚᱜ ᱠᱟᱱᱟ ᱟᱨ ᱠᱤᱪᱷᱩ ᱠᱷᱚᱱ ᱯᱚᱨᱮ ᱜᱮ, ᱦᱩᱸ᱾
ᱦᱮᱸ ᱟᱞᱮ ᱥᱮᱜ ᱦᱚᱸ ᱜᱚᱝᱠᱮ ᱚᱱᱠᱟ ᱜᱮ ᱟᱞᱮ ᱦᱚᱸ ᱟᱹᱰᱤ ᱫᱤᱱ ᱠᱷᱚᱱᱟᱜ ᱜᱮ ᱱᱚᱝᱠᱟ ᱜᱚᱯᱚᱞᱼᱼ ᱜᱟᱯᱟᱞ ᱢᱟᱨᱟᱣ ᱜᱚᱴᱟ ᱠᱟᱛᱮᱜ ᱟᱫᱚ ᱢᱚᱴᱚᱨ ᱥᱟᱭᱠᱮᱞ ᱨᱮᱞᱤ ᱢᱤᱫᱴᱟᱝ ᱞᱮ ᱫᱚᱦᱚ ᱠᱟᱫᱟ᱾ ᱡᱟᱛᱮ ᱠᱚᱨᱮ ᱟᱵᱚ ᱥᱟᱱᱛᱟᱲ ᱢᱟᱱᱢᱤ ᱫᱚᱠᱚ ᱵᱩᱡᱮᱫ ᱛᱟᱵᱚᱱ ᱜᱮᱭᱟ ᱡᱚᱠᱷᱚᱱ ᱵᱚᱱ ᱢᱟᱱᱟᱣ ᱫᱟ ᱟᱫᱚ ᱡᱩᱫᱤᱼᱼ ᱵᱟᱹᱭᱤᱠ ᱛᱮ ᱯᱳᱛᱤᱭᱮ ᱯᱳᱠᱛᱮᱠ ᱟᱛᱩ ᱟᱞᱮ ᱭᱟᱜ ᱯᱤᱭᱮ ᱨᱮ ᱢᱮᱱᱟᱜ ᱟᱠᱟᱫᱟ ᱯᱚᱱᱚᱨᱚᱴᱤ ᱟᱛᱩ᱾ ᱟᱫᱚ ᱚᱱᱟ ᱯᱚᱱᱨᱚᱴᱤ ᱟᱹᱛᱩ ᱨᱮᱱᱟᱜ ᱛᱤᱱᱟᱹᱜ ᱵᱟᱹᱭᱤᱠ ᱢᱮᱱᱟᱜ-ᱟ ᱡᱚᱛᱚ ᱜᱮ ᱛᱳᱫᱩᱜ-ᱟ᱾ ᱦᱮᱸ ᱥᱮ ᱟᱨ ᱛᱟᱦᱚᱞᱮ ᱛᱩᱫᱩᱜ ᱟᱭ ᱡᱟᱹᱛᱤᱭᱟᱹᱨᱤ ᱥᱟᱯᱟᱵ ᱟᱛᱮᱱ ᱟᱫᱚᱼᱼ ᱛᱷᱟᱱᱟ ᱨᱮᱦᱚᱸ ᱯᱟᱹᱨᱢᱤᱥᱚᱱ ᱫᱚ ᱠᱚᱨᱟᱣ ᱦᱳᱭ ᱠᱟᱱᱟ᱾ ᱯᱟᱹᱨᱢᱤᱥᱚᱱ ᱦᱚᱸᱠᱚ ᱮᱢ ᱠᱟᱫᱟ ᱡᱟᱦᱟᱸ ᱞᱮᱠᱟᱛᱮ ᱪᱟᱞᱟᱜ ᱦᱩᱭᱩᱜᱼᱟ ᱡᱩᱫᱤᱼᱼ ᱯᱟᱹᱨᱢᱤᱥᱮᱱ ᱦᱟᱛᱟᱣ ᱵᱟᱝ ᱦᱩᱭᱩᱜ-ᱟ ᱡᱟᱦᱟᱸ ᱱᱟᱜ ᱮᱴᱠᱮᱴᱚᱬᱮ ᱦᱩᱭ ᱞᱮᱱᱠᱷᱟᱱ ᱛᱚᱠᱷᱚᱱ ᱡᱷᱟᱢᱮᱞᱟ ᱨᱮᱼᱼ ᱵᱚᱱ ᱧᱩᱨᱦᱟᱹᱜ-ᱟ ᱥᱮ, ‌ᱦᱩᱸᱡᱟᱛᱼᱼ ᱛᱮ ᱠᱚᱨᱮ ᱡᱷᱟᱢᱮᱞᱟ ᱟᱞᱚ ᱦᱩᱭᱩᱜ ᱢᱟ ᱵᱷᱟᱞᱤ ᱵᱷᱟᱵᱽ ᱛᱮ ᱱᱟᱯᱟᱭ ᱵᱷᱟᱵᱽ ᱛᱮ ᱦᱩᱞ ᱢᱟᱦᱟᱸ ᱵᱚᱱ ᱢᱟᱱᱟᱣ ᱢᱟ ᱚᱱᱟ ᱠᱷᱟᱹᱼᱼ ᱛᱮ ᱚᱱᱟ ᱤᱭᱟᱹ ᱫᱚ ᱥᱟᱵ ᱦᱩᱭ ᱠᱟᱱᱟ ᱟᱨᱠᱤ᱾
ᱦᱮᱸ ᱯᱟᱨᱢᱤᱥᱚᱱ ᱡᱟᱦᱟᱸ ᱵᱟᱝ ᱦᱮᱸ ᱚᱸ ᱚᱻ ᱛᱟᱦᱚᱞᱮ ᱜᱚᱝᱼᱼ ᱠᱮ ᱢᱟᱱᱮ ᱡᱟᱦᱟᱸᱭ ᱯᱮ ᱨᱮᱞᱤ ᱠᱤᱼᱼ ᱟᱨᱚ ᱟᱛᱩ ᱠᱚᱨᱮᱱ ᱱᱟᱜᱼᱼ ᱢᱟᱱᱮ ᱱᱮᱶᱛᱟ ᱯᱮᱲᱟ ᱦᱤᱥᱟᱹᱵᱽᱛᱮ ᱛᱤᱱᱟᱹᱜ ᱜᱟᱱ ᱢᱮᱱᱟᱜ ᱠᱚᱣᱟ ᱱᱮᱶᱛᱟ?
ᱱᱮᱣᱛᱟ ᱯᱮᱲᱟ ᱦᱤᱥᱟᱹᱵᱽ ᱛᱮᱫᱚ ᱢᱮᱱᱟᱜ ᱠᱟᱜ ᱠᱚᱣᱟ ᱵᱷᱟᱞᱮ ᱜᱮ ᱟᱫᱚᱼᱼ ᱱᱟᱜ ᱠᱷᱟᱱ ᱮᱸᱻᱭ‌ ᱴᱟᱹᱭᱤᱢ ᱜᱮ ᱪᱮᱜ ᱠᱟ ᱮᱢ ᱜᱟᱱᱚᱜ ᱠᱟᱱᱟ ᱟᱞᱮᱭᱟᱜᱼᱼ ᱯᱤᱨᱟᱹᱭ ᱨᱮᱢᱟ ᱯᱮ ᱴᱷᱮᱱ ᱢᱩᱴᱷᱟᱹᱱ ᱢᱮᱱᱟᱜ ᱠᱟᱫᱟ ᱟᱫᱚ ᱯᱮ ᱴᱷᱮᱱ ᱜᱮ ᱪᱟᱞᱟᱜ ᱦᱩᱭᱩᱜ-ᱟ ᱥᱮ᱾
ᱦᱚ ᱦᱚ ᱚ ᱦᱮᱸ᱾
ᱟᱫᱚ ᱢᱟᱱᱮ ᱢᱤᱫ ᱴᱷᱮᱱ ᱡᱩᱫᱤ ᱛᱟᱦᱮᱸ ᱠᱚᱜ-ᱟ ᱛᱟᱦᱚᱞᱮ ᱱᱟᱯᱟᱭ ᱠᱚᱜ-ᱟ ᱟᱫᱚ ᱡᱚᱠᱷᱚᱱ ᱜᱮ ᱯᱮ ᱴᱷᱮᱱ ᱟᱫᱚᱼᱼ ᱚᱸᱰᱮ ᱛᱚ ᱦᱟᱹᱴᱤᱧ ᱦᱟᱹᱴᱤᱧ ᱛᱮ ᱪᱟᱞᱟᱣ ᱦᱩᱭᱩᱜ-ᱟ᱾
ᱦᱚᱸ ᱦᱚ ᱚ᱾
ᱦᱩᱸ ᱵᱟᱠᱷᱟᱱ ᱫᱚ ᱚᱱᱟ ᱴᱟᱹᱭᱤᱢᱼᱼᱼ
ᱢᱮᱠᱟᱯ ᱵᱟᱝ ᱜᱟᱱᱚᱜ-ᱟ ᱜᱚᱝᱠᱮ ᱵᱟᱝ᱾
ᱦᱮᱸ ᱢᱮᱠᱟᱯ ᱵᱟᱠᱷᱟᱱ ᱵᱟᱝ ᱜᱟᱱᱚᱜ-ᱟ ᱟᱫᱚ ᱢᱤᱫ ᱢᱤᱫ ᱡᱟᱭᱜᱟᱼᱼ ᱠᱷᱟᱱ ᱫᱚ ᱚᱸᱰᱮ ᱜᱮ ᱛᱟᱦᱮᱸ ᱦᱩᱭ ᱱᱟ ᱡᱟᱼᱼ ᱠᱤᱪᱷᱩ ᱡᱮᱢᱚᱱ ᱟᱵᱚᱣᱟᱜ ᱟᱹᱨᱤ ᱢᱮᱱᱟᱜ ᱛᱟᱵᱚᱱᱟ ᱚᱱᱠᱟᱱ ᱟᱨᱤ ᱛᱮᱜᱮ᱾ ᱤᱭᱮ ᱥᱤᱫᱩ ᱠᱟᱹᱱᱩ ᱢᱩᱨᱛᱤ ᱨᱮᱭᱟᱜ ᱵᱟᱦᱟ ᱢᱟᱞᱟ ᱟᱨᱟᱣ ᱥᱮ ᱩᱱᱠᱤᱱᱼᱼ ᱫᱮᱵᱟ ᱥᱮᱵᱟ ᱮᱢ ᱦᱮᱸᱟ ᱛᱟᱨᱼᱼ ᱯᱚᱨᱮ ᱦᱟᱸᱜ ᱟᱫᱚ ᱡᱟᱦᱟᱸᱭ ᱜᱚᱝᱠᱮ ᱠᱚᱠᱚ ᱛᱟᱦᱮᱱ ᱠᱟᱱ ᱛᱟᱵᱚᱱᱟ᱾ ᱩᱱᱠᱤᱱᱟᱜ ᱠᱟᱹᱦᱤᱱᱤ ᱥᱮ ᱪᱮᱫ ᱠᱷᱟᱹᱛᱤᱨ ᱠᱤᱱ ᱦᱩᱞ ᱞᱮᱫᱟ᱾
ᱦᱮᱸ ᱢᱤᱜ ᱵᱟᱨ ᱢᱤᱜ ᱵᱟᱨ ᱠᱟᱛᱷᱟ ᱨᱚᱲ ᱦᱮᱸ ᱥᱮ ᱵᱟᱝ ᱦᱩᱸ ᱟᱨ ᱜᱚᱝᱠᱮᱼᱼ ᱟᱨᱮ ᱟᱨ ᱚᱱᱩᱥᱴᱷᱟᱱ ᱠᱚ ᱟᱨ ᱪᱮᱜ ᱠᱚᱯᱮ ᱫᱚᱦᱚ ᱠᱟᱫᱟ?
ᱚᱱᱩᱥᱴᱷᱟᱱ ᱠᱚᱫᱚ ᱱᱚᱝᱠᱟ ᱞᱟᱠᱪᱟᱨ ᱥᱮᱨᱮᱧ ᱚᱱᱚᱲᱦᱮᱸᱫᱽ ᱠᱚ ᱢᱮᱱᱟᱜ ᱠᱟᱫᱟ᱾ ᱛᱟᱨᱯᱚᱨᱮ ᱡᱟᱦᱟᱸ ᱧᱤᱫᱟᱹ ᱦᱩᱭᱩᱜ-ᱟ ᱮᱠᱟᱝᱠᱚ ᱱᱟᱴᱚᱠ᱾ ᱦᱮᱸ ᱥᱮ ᱛᱟᱨᱯᱚᱨᱮ ᱧᱤᱫᱟᱹ ᱯᱟᱛᱟ ᱮᱱᱮᱡ ᱠᱚᱦᱚᱸ ᱦᱩᱭᱩᱜ ᱜᱮᱭᱟ᱾
ᱚ ᱦᱚᱸ
ᱚᱱᱠᱟᱱᱟᱜ ᱥᱟᱵ ᱢᱮᱱᱟᱜ ᱠᱟᱫᱟ᱾
ᱦᱮᱸ ᱛᱚ ᱜᱚᱝᱠᱮ ᱛᱟᱦᱚᱞᱮ ᱢᱤᱫ ᱧᱤᱫᱟᱹ ᱜᱮ ᱦᱩᱭᱩᱜ-ᱟ ᱥᱮ ᱢᱤᱫ ᱧᱤᱫᱟᱹ ᱫᱚ ᱵᱟᱝ ᱦᱩᱭᱩᱜ-ᱟ?
ᱵᱟᱝ ᱢᱤᱫ ᱧᱤᱫᱟᱹ ᱜᱮ ᱦᱩᱭᱩᱜ-ᱟ᱾
ᱚ ᱛᱟᱦᱚᱞᱮ ᱜᱚᱝᱠᱮ ᱢᱟᱱᱮ ᱪᱟᱞᱟᱣᱮᱱ ᱥᱮᱨᱢᱟ ᱠᱷᱚᱱᱟᱜ ᱫᱚ ᱱᱮᱥ ᱫᱚ ᱪᱮᱫᱠᱟ ᱵᱩᱡᱷᱟᱹᱜ ᱠᱟᱱᱟ ᱟᱹᱰᱤ ᱡᱟᱠ ᱡᱚᱢᱚᱠ ᱥᱟᱺᱦᱤᱡ ᱜᱮ
ᱦᱮᱸ ᱪᱟᱞᱟᱣᱮᱱ ᱥᱮᱨᱢᱟ ᱦᱮᱸ ᱪᱟᱞᱟᱣᱮᱱ ᱥᱮᱨᱢᱟ ᱠᱷᱚᱱᱟᱜ ᱫᱚ ᱱᱮᱥ ᱫᱚ ᱡᱟᱠ ᱡᱚᱢᱚᱠ ᱜᱮ ᱦᱩᱭᱩᱜ ᱠᱟᱱᱟ ᱟᱫᱚ ᱚᱱᱟ ᱠᱷᱟᱱ ᱦᱚᱞᱟ ᱡᱮᱢᱚᱱᱮ ᱫᱟᱜ ᱡᱟᱹᱲᱤ ᱠᱮᱫᱟ ᱚᱠᱟ ᱡᱩᱫᱤ ᱫᱟᱜ ᱡᱟᱭ ᱦᱤᱡᱩᱜᱼᱟ ᱛᱚᱠᱷᱚᱱ ᱜᱮᱛᱚ ᱟᱫᱚ ᱠᱟᱹᱴᱤᱡ ᱮᱸᱭᱮ ᱜᱳᱱᱴᱳ ᱜᱳᱞᱳᱜᱼᱟ ᱟᱨᱠᱤ ᱮᱴᱠᱮᱴᱚᱬᱮ ᱦᱩᱭᱩᱜ ᱛᱟᱵᱚᱱᱟ
ᱦᱮᱸ
ᱦᱩᱸ ᱟᱨ ᱡᱩᱫᱤ ᱱᱚᱝᱠᱟ ᱯᱷᱟᱸᱠᱟ ᱜᱮ ᱛᱟᱦᱮᱱᱟ ᱛᱟᱦᱚᱞᱮ ᱠᱷᱟᱱ
ᱦᱩᱸ ᱦᱩᱸ ᱛᱟᱦᱞᱮ ᱛᱚ ᱟᱹᱰᱤ ᱵᱷᱟᱜᱤ ᱦᱩᱭᱩᱜ-ᱟ ᱦᱮᱸ, ᱟ ᱛᱟᱦᱞᱮ ᱜᱚᱝᱠᱮ ᱡᱟᱦᱟᱸᱭ ᱠᱚ ᱠᱚ ᱪᱟᱞᱟᱜ-ᱟ ᱢᱟᱱᱮ ᱮᱢᱱᱤ ᱟᱹᱛᱳ ᱠᱚᱨᱮᱱ ᱮᱸ, ᱜᱚᱜᱚ, ᱵᱟᱵᱟ, ᱫᱟᱹᱭ ᱠᱚ ᱟᱨᱚ ᱮᱢᱟᱱ ᱛᱮᱠᱚ ᱠᱚ ᱪᱟᱞᱟᱜ-ᱟ ᱠᱚ ᱩᱱᱠᱩ ᱞᱟᱹᱜᱤᱫ ᱠᱤᱪᱷᱩ ᱢᱟᱱᱮ ᱵᱮᱵᱚᱥᱛᱷᱟ ᱴᱤᱯᱤᱱ ᱞᱮᱠᱟᱛᱮ ᱡᱟᱸᱦᱟᱱᱟᱜ ᱠᱚ ᱵᱮᱵᱚᱥᱛᱟ ᱢᱮᱱᱟᱜ-ᱟ ᱥᱮ ᱪᱮᱫ ᱞᱮᱠᱟ?
ᱵᱟᱦᱟ, ᱩᱱᱠᱩ ᱞᱟᱹᱜᱤᱫ ᱫᱚ ᱴᱤᱯᱷᱤᱱ ᱵᱮᱵᱚᱥᱛᱷᱟ ᱵᱟᱹᱱᱩᱜ ᱠᱟᱫᱟ, ᱱᱟᱜ ᱠᱷᱟᱱ ᱩᱱᱠᱩ ᱫᱚ ᱛᱟᱨᱟᱥᱤᱧ ᱱᱤᱛᱳᱜ ᱠᱷᱚᱱᱟᱜ ᱫᱚ ᱦᱚᱭᱛᱳ ᱡᱷᱚᱛᱚ ᱫᱚ ᱵᱟᱝᱠᱚ ᱪᱟᱜ-ᱟ, ᱟᱹᱛᱳ ᱨᱮᱱ ᱠᱚᱫᱚ ᱠᱚ ᱪᱟᱜᱼᱟ᱾ ᱟᱫᱚ ᱠᱟᱹᱴᱤᱡ ᱮ ᱡᱟᱦᱟᱸᱭ ᱥᱟᱺᱜᱤᱧ ᱠᱚᱫᱚ ᱠᱟᱹᱴᱤᱡ ᱱᱟᱜ ᱠᱷᱟᱱ ᱛᱟᱨᱟᱥᱤᱧ ᱧᱚᱜ ᱠᱚ ᱪᱟᱞᱟᱜ-ᱟ ᱦᱮᱸ ᱥᱮ ᱱᱤᱛᱳᱜ ᱫᱚ ᱱᱚᱜ-ᱚᱭ ᱟᱹᱛᱩ ᱫᱚ ᱥᱩᱨ ᱥᱩᱨ ᱟᱹᱛᱩ ᱡᱟᱦᱟᱸ ᱠᱚ ᱢᱮᱱᱟᱜ-ᱟ ᱩᱱᱠᱩ ᱠᱚ ᱪᱟᱜ-ᱟ, ᱛᱟᱨᱯᱚᱨᱮ ᱡᱩᱣᱟᱹᱱ ᱠᱚᱫᱚ ᱱᱤᱛᱳᱜ ᱨᱮᱜᱮ ᱠᱚ ᱪᱟᱜ ᱠᱟᱱᱟ᱾ ᱡᱟᱦᱟᱸᱭ ᱨᱮᱞᱤ ᱠᱚ ᱪᱟᱜ ᱠᱟᱱᱟ ᱩᱱᱠᱩ ᱫᱚ ᱚᱸᱰᱮ ᱜᱮ ᱡᱚᱢ ᱧᱩ ᱨᱮᱱᱟᱜ ᱵᱮᱵᱚᱥᱛᱟ ᱢᱮᱱᱟᱜ ᱛᱟᱠᱚᱣᱟ᱾
ᱚ, ᱚ, ᱚ᱾
ᱱᱤᱛᱚᱜ ᱫᱚ ᱫᱚᱥᱴᱟ ᱠᱷᱚᱱᱟᱜ ᱮᱛᱚᱦᱚᱵᱚᱜ ᱠᱟᱱᱟ ᱛᱟᱦᱚᱞᱮ ᱠᱷᱟᱱ ᱫᱚᱥᱴᱟ ᱠᱷᱚᱱᱟᱜ ᱡᱟᱦᱟᱸᱭ ᱠᱚᱠᱚ ᱪᱟ ᱛᱟᱦᱮᱱ ᱠᱟᱱ ᱫᱚ ᱩᱱᱠᱩ ᱫᱚ ᱚᱸᱰᱮ ᱜᱮ ᱡᱚᱢ ᱧᱩ ᱨᱮᱱᱟᱜ ᱵᱮᱵᱚᱥ
ᱵᱮᱵᱚᱥᱛᱟ ᱢᱮᱱᱟᱜ-ᱟ, ᱦᱳᱭ᱾ ᱟᱹᱰᱤ ᱱᱟᱯᱟᱭ ᱜᱚᱝᱠᱮ᱾ ᱛᱟᱦᱞᱮ ᱜᱚᱝᱠᱮ ᱛᱤᱱᱟᱹᱜ ᱜᱟᱱ ᱠᱷᱚᱱ ᱢᱚᱴᱟᱢᱩᱴᱤ ᱨᱮᱹᱞᱤ ᱨᱮᱹᱞᱤ ᱨᱮᱯᱮ ᱩᱰᱩᱠᱚᱜ-ᱟ ᱛᱟᱹᱣ ᱢᱚᱴᱟᱢᱩᱴᱤ ᱚᱱᱩᱢᱟᱱᱤᱠ?
ᱦᱮᱸ ᱢᱚᱴᱟᱢᱩᱴᱤᱻ ᱯᱚᱱᱨᱚᱴᱤ ᱟᱛᱳ ᱦᱤᱥᱟᱹᱵᱽ ᱨᱮ ᱢᱟᱱᱮ ᱮᱠᱥᱚ, ᱰᱮᱲᱥᱚ ᱴᱤ ᱜᱟᱹᱰᱤ ᱫᱚ ᱛᱩᱫᱚᱜ ᱠᱟᱱ ᱜᱮᱭᱟ᱾
ᱚ
ᱦᱩᱸᱜ, ᱠᱚᱢ ᱨᱮᱱᱟᱜ ᱢᱤᱫᱥᱚᱴᱤ ᱜᱟᱹᱰᱤ ᱫᱚ ᱦᱮᱸᱜᱮ ᱛᱟᱨᱯᱚᱨ ᱟᱨᱦᱚᱸ ᱵᱮᱥᱤ ᱛᱩᱫᱩᱜ-ᱟ᱾ ᱪᱮᱫᱟᱜ ᱥᱮ ᱟᱞᱮᱭᱟᱜ ᱟᱹᱛᱩ ᱨᱮ ᱡᱟ ᱢᱮᱱᱟᱜ ᱠᱟᱫᱟ ᱟᱞᱮᱭᱟᱜ ᱟᱹᱛᱩᱳ ᱨᱮᱜᱮ ᱞᱮᱠᱷᱟ ᱦᱩᱭ ᱠᱟᱱᱟ᱾ ᱡᱮ ᱟᱴᱷᱟᱨᱚ ᱠᱩᱲᱤ ᱴᱤ ᱵᱟᱭᱤᱠ ᱢᱮᱱᱟᱜ ᱟᱠᱟᱫᱟ ᱦᱮᱸᱥᱮ᱾ ᱚᱱᱠᱟ ᱡᱩᱫᱤ ᱯᱚᱱᱨᱚ ᱴᱤ ᱟᱹᱛᱳ ᱨᱮᱜᱮ ᱛᱩᱫᱩᱜ-ᱟ ᱡᱩᱫᱤ ᱠᱟᱛᱷᱟ ᱫᱚ ᱜᱚᱜᱚ ᱡᱷᱚᱛᱚ ᱥᱟᱱᱟᱢ ᱟᱛᱳ ᱮᱸ, ᱱᱩᱝᱠᱩ ᱨᱟᱡᱽ ᱠᱚ, ᱡᱩᱣᱟᱹᱱ ᱠᱚ ᱟᱛᱮᱫ ᱜᱚᱞᱯᱷᱚ ᱜᱚᱴᱟ ᱦᱩᱭ ᱞᱮᱱᱟ᱾ ᱡᱮ ᱮᱸᱻ ᱯᱟᱸᱪ ᱪᱷᱚᱴᱤ ᱠᱟᱛᱮᱫ ᱵᱟᱭᱤᱠ ᱮᱢᱚᱜ ᱯᱮ᱾ ᱟᱫᱚ ᱟᱞᱮ ᱟᱛᱩ ᱨᱮ ᱡᱚᱠᱷᱚᱱ ᱞᱮ ᱫᱩᱲᱩᱵ ᱮᱱᱟ ᱚᱱᱟ ᱤᱫᱤ ᱠᱟᱛᱮᱫ᱾
ᱦᱩᱸ᱾
ᱛᱟᱦᱞᱮ ᱠᱷᱟᱱ ᱟᱫᱚ ᱟᱞᱮ ᱫᱚᱞᱮ ᱥᱤᱫᱽᱫᱷᱟᱱᱛᱚ ᱠᱮᱫᱟ ᱡᱮ ᱵᱟᱝ ᱦᱩᱞ ᱢᱟᱦᱟ ᱫᱚ ᱥᱟᱱᱟᱢ ᱠᱚ ᱞᱟᱹᱜᱤᱫ ᱜᱮ᱾ ᱠᱟᱱᱟ ᱥᱮ ᱥᱤᱫᱩ ᱠᱟᱹᱱᱩ ᱫᱚ ᱡᱷᱚᱛᱚ ᱥᱟᱱᱟᱢ ᱫᱤᱥᱚᱢ ᱨᱮᱱ ᱢᱟᱹᱱᱢᱤ ᱞᱟᱹᱜᱤᱫ ᱠᱤᱱ ᱞᱟᱹᱲᱦᱟ., ᱞᱟᱹᱲᱦᱟ. ᱭ ᱞᱮᱫᱟ ᱡᱮᱦᱮᱛᱩ᱾ ᱟᱫᱚ ᱡᱷᱚᱛᱚ ᱜᱮᱵᱚᱱ ᱪᱟᱞᱟᱜ-ᱟ᱾ ᱪᱮᱫᱟᱜ ᱫᱚ ᱢᱤᱫᱴᱟᱝ ᱫᱚᱵᱚᱱ ᱵᱟᱹᱜᱤᱭᱜ-ᱟ?
ᱪᱮᱫᱟᱜ ᱵᱟᱹᱠᱤ ᱵᱚᱱ ᱛᱟᱸᱦᱮᱱᱟ ᱦᱮᱸ ᱥᱮ ᱵᱟᱝ?
ᱦᱩᱸ᱾ ᱛᱟᱦᱞᱮ ᱠᱷᱟᱱ ᱟᱞᱮ ᱫᱚ ᱚᱱᱟ ᱥᱳᱞᱳ ᱟᱴᱷᱟᱨᱚᱴᱤ ᱡᱟ ᱜᱟᱹᱰᱤ ᱢᱮᱱᱟᱜ ᱛᱟᱞᱮ ᱵᱟᱹᱭᱤᱠ ᱚᱱᱟ ᱡᱷᱚᱛᱚ ᱜᱮᱞᱮ ᱤᱫᱤᱭᱟ᱾ ᱟᱨ ᱵᱟᱨ ᱦᱚᱲ ᱵᱟᱨ ᱦᱚᱲ ᱠᱟᱛᱮ ᱞᱮ ᱪᱟᱞᱟᱜᱼᱟ᱾ ᱡᱟᱦᱟᱸᱭ ᱞᱟᱜᱟᱭᱟ ᱩᱱᱤ ᱟᱨ ᱢᱤᱫ ᱦᱚᱲ ᱛᱟᱭᱱᱚᱢ ᱨᱮ᱾
ᱦᱮᱸ ᱦᱮᱸ ᱦᱮᱸ᱾ ᱛᱟᱦᱞᱮ ᱜᱚᱝᱠᱮ ᱢᱟᱱᱮ ᱠᱷᱩᱵ ᱢᱚᱡᱟ ᱢᱟᱱᱮ ᱢᱟᱱᱮ ᱪᱮᱫ ᱞᱤᱧ ᱞᱟᱹᱭᱟ᱾ ᱟᱹᱰᱤ ᱢᱚᱸᱡᱽ ᱧᱮᱞ ᱦᱚᱸ ᱧᱮᱞᱛᱮ ᱢᱟᱱᱮ ᱨᱮᱞᱤ ᱥᱚᱢᱚᱭ ᱟᱨ
ᱦᱮᱸ ᱦᱮᱸ ᱦᱮᱸ᱾
ᱠᱷᱩᱵ ᱵᱷᱟᱜᱮ ᱵᱩᱡᱷᱟᱹᱜ-ᱟ ᱦᱮᱸ ᱥᱮ ᱵᱟᱝ? ᱥᱚᱸᱜᱮ
ᱱᱚᱝᱠᱟᱱᱟᱜ ᱯᱚ ᱱᱚᱝᱠᱟᱱᱟᱜ ᱤᱭᱟᱹ ᱫᱚ ᱯᱨᱳᱜᱨᱟᱢ ᱫᱚ ᱪᱟᱞᱟᱣᱮᱱ ᱥᱮᱨᱢᱟ ᱫᱚ ᱥᱟᱵ ᱵᱟᱝ ᱦᱩᱭ ᱠᱟᱱᱟ ᱨᱮᱞᱤ᱾ ᱟᱫᱚ ᱧᱮᱞᱚᱜ ᱠᱟᱱᱟ ᱡᱮ ᱵᱟᱝ ᱟᱵᱚ ᱫᱚᱵᱚᱱ ᱵᱩᱡᱮᱫ ᱜᱮᱭᱟ ᱡᱮ ᱦᱩᱞ ᱢᱟᱦᱟ ᱫᱚ ᱛᱤᱨᱤᱥᱮ ᱡᱩᱱ ᱨᱮᱫᱚ ᱦᱩᱞ ᱢᱟᱦᱟ ᱟᱫᱚ ᱪᱷᱟᱹᱛᱤᱠ ᱠᱚ ᱱᱟᱜ ᱠᱷᱟᱱ ᱵᱟᱝᱠᱚ ᱵᱩᱡᱮᱫᱟ᱾
ᱵᱟᱝᱠᱚ ᱵᱩᱡᱟ᱾
ᱡᱟᱛᱮ ᱠᱚᱨᱮ ᱱᱚᱣᱟ ᱦᱮᱸ ᱱᱚᱣᱟᱴᱟᱜ ᱛᱟᱭᱤᱢᱮ ᱠᱟᱱ ᱫᱤᱱ ᱫᱚ ᱥᱚᱨᱠᱟᱨᱤ ᱵᱷᱟᱵᱽᱛᱮ ᱪᱷᱩᱴᱤ ᱜᱷᱳᱥᱚᱱᱟ ᱞᱟᱹᱠᱛᱤ ᱠᱟᱱᱟ᱾ ᱠᱤᱱ
ᱦᱮᱸ ᱦᱮᱸ, ᱵᱟᱝ ᱠᱚ ᱮᱢᱟᱵᱚᱱ ᱠᱟᱱᱟ ᱦᱮᱸ᱾
ᱮᱢ ᱠᱟᱜ ᱠᱚᱣᱟ ᱠᱚ᱾ ᱱᱚᱣᱟ ᱠᱷᱚᱵᱚᱨ ᱦᱟᱛᱟᱣ ᱦᱩᱭ ᱠᱟᱱᱟ᱾ ᱡᱟᱦᱟᱸᱭ ᱠᱚ ᱯᱩᱨᱟᱹ ᱢᱟᱱᱮ ᱪᱟᱹᱠᱨᱤ ᱤᱭᱟᱹᱭᱮᱜ ᱛᱟᱵᱚᱱᱟᱠᱚ ᱥᱮ
ᱦᱳᱭ ᱦᱳᱭ ᱦᱳᱭ᱾
ᱪᱟᱹᱠᱨᱤ ᱯᱟᱹᱴᱤ ᱫᱚᱠᱚ ᱮᱢ ᱠᱟᱜ ᱠᱚᱣᱟ ᱪᱷᱩᱴᱤ, ᱛᱮᱦᱮᱱ ᱞᱮᱠᱟᱱ ᱫᱤᱱ ᱨᱮ ᱡᱟᱦᱟᱸᱭ ᱯᱟᱨᱢᱟᱱ ᱪᱟᱹᱠᱨᱤ ᱛᱟᱠᱚ, ᱡᱟᱦᱟᱸᱭ ᱥᱟᱱᱛᱟᱲ ᱠᱷᱟᱱ ᱜᱮ ᱪᱷᱩᱴᱤ ᱠᱚ ᱮᱢ ᱠᱟᱜ‌ ᱠᱚᱣᱟ, ᱩᱱᱠᱩ ᱠᱚ ᱞᱟᱹᱭ ᱠᱮᱜ-ᱟ ᱫᱩ ᱟᱯᱮ ᱫᱚ ᱢᱟᱱᱟᱣ ᱛᱟᱯᱮ, ᱵᱟᱠᱷᱟᱱ ᱱᱟᱠᱷᱟᱭ ᱚᱠᱟ ᱚᱯᱷᱤᱥ ᱟᱫᱟᱞᱚᱛ ᱨᱮ ᱢᱟ ᱥᱤᱫᱩ ᱠᱟᱹᱱᱦᱩ ᱢᱩᱨᱛᱤ ᱚᱸᱰᱮ ᱟᱠᱟ ᱠᱟᱛᱮᱫ ᱵᱟᱦᱟ ᱢᱟᱞᱟᱭ ᱟᱨᱟᱣᱟᱜᱼᱟᱭ, ᱛᱟᱦᱚᱞᱮ ᱠᱷᱟᱱ ᱛᱚ ᱦᱟᱱᱟ ᱦᱚᱸ ᱟᱨᱦᱚᱸ ᱥᱚᱢᱤᱥᱪᱟᱨ ᱨᱮᱠᱚ ᱯᱟᱲᱟᱜ ᱠᱟᱱᱟ
ᱦᱩᱸ ᱦᱩᱸ ᱵᱟᱝ ᱜᱚᱝᱠᱮ ᱚᱱᱟ ᱫᱚ ᱪᱷᱩᱴᱤ ᱫᱚ ᱟᱨ ᱪᱷᱩᱴᱤ ᱫᱚ ᱞᱟᱹᱠᱛᱤ ᱠᱟᱱ ᱜᱮᱭᱟ ᱦᱮᱸ ᱮᱢ ᱦᱩᱸ
ᱢᱮᱱᱠᱷᱟᱱ ᱵᱟᱝᱠᱚ ᱮᱢ ᱠᱟᱫᱟ ᱥᱮ ᱛᱮᱦᱮᱧ ᱫᱷᱟᱹᱵᱤᱡ,
ᱦᱮᱸ ᱵᱟᱝ ᱠᱚ ᱮᱢ ᱠᱟᱫᱟ ᱵᱟᱝ ᱠᱚ ᱮᱢ ᱠᱟᱫᱟ
ᱚᱱᱟ ᱠᱚ ᱥᱟᱵ ᱨᱟᱠᱟᱵ ᱦᱩᱭᱩᱜ ᱛᱟᱵᱚᱱᱟ ᱡᱮ ᱵᱟᱝ ᱚᱱᱟ ᱟᱵᱚ ᱦᱚᱸ ᱡᱟᱱᱟᱣ ᱦᱩᱭᱩᱜ ᱛᱟᱵᱚᱱᱟ ᱪᱮᱛᱟᱱ ᱢᱚᱦᱚᱞ ᱡᱮ ᱵᱟᱝ ᱛᱮᱦᱮᱧ ᱞᱮᱠᱟᱱ ᱫᱤᱱ ᱫᱚ ᱪᱷᱩᱴᱤ ᱛᱟᱦᱮᱱ ᱢᱟ ᱚᱯᱷᱤᱥ, ᱟᱫᱟᱞᱚᱛ, ᱠᱚ ᱡᱮᱢᱚᱱ ᱪᱷᱟᱹᱛᱤᱠ ᱩᱱ ᱠᱚᱣᱟᱜ ᱥᱮ ᱮᱴᱟᱜ ᱡᱟᱹᱛᱤ ᱠᱚᱣᱟᱜ ᱩᱱᱠᱩᱣᱟᱜ ᱡᱮᱢᱚᱱ ᱟᱠᱚᱣᱟᱜ ᱯᱩᱡᱟᱹ ᱯᱟᱥᱟ ᱥᱮ ᱱᱚᱝᱠᱟᱱᱟᱜ ᱠᱟᱹᱢᱤ ᱦᱚᱨᱟ ᱡᱚᱠᱷᱚᱱ ᱪᱷᱩᱴᱤ ᱛᱟᱦᱮᱱᱟ ᱱᱩᱠᱤᱱ ᱫᱚ ᱵᱤᱨ ᱵᱟᱱᱴᱟ ᱡᱮᱦᱮᱛᱩ ᱫᱤᱥᱚᱢ ᱞᱟᱹᱜᱤᱫ ᱡᱤᱣᱤ ᱠᱤᱱ ᱟᱞᱟᱭ ᱠᱮᱫᱟ ᱱᱚᱣᱟ ᱫᱚ ᱪᱷᱩᱴᱤ ᱛᱟᱦᱮᱱ ᱢᱟ ᱦᱮᱸ ᱵᱟᱝ
ᱦᱩᱸᱼᱩᱜᱼᱦᱩ ᱾
ᱥᱟᱱᱛᱟᱲ ᱢᱟᱹᱱᱢᱤ ᱠᱚ ᱞᱟᱹᱜᱤᱫ ᱫᱚ ᱡᱤᱣᱤ ᱵᱟᱝᱠᱤᱱ ᱟᱞᱟᱭ ᱠᱟᱫᱟ, ᱢᱮᱱ ᱜᱟᱱᱚᱜᱼᱟ, ᱱᱚᱣᱟ ᱥᱟᱱᱟᱢ ᱠᱚ ᱞᱟᱹᱜᱤᱫ ᱚᱜᱟ ᱤᱝᱨᱮᱡᱽ ᱥᱟᱶ ᱠᱤᱱ ᱡᱩᱫᱽᱫᱷᱚ ᱞᱟᱹᱲᱦᱟᱹᱭ ᱠᱮᱫᱟ ᱠᱤᱱ ᱦᱮᱸ ᱟᱫᱚ ᱮᱢ ᱞᱮᱠᱷᱟᱱ ᱱᱟᱯᱟᱭᱚᱜᱼᱟ᱾
ᱦᱮᱸ ᱦᱮᱸ ᱜᱚᱝᱠᱮ ᱛᱟᱦᱞᱮ ᱤᱭᱟᱹ ᱮᱥ ᱢᱟᱱᱮ ᱛᱤᱱ ᱠᱷᱚᱱᱟᱜ ᱚᱱᱮ ᱨᱮᱞᱤ ᱫᱚ ᱟᱨᱟᱢᱵᱷᱚᱜᱼᱟ? ᱢᱚᱴᱟᱢᱩᱴᱤ ᱥᱚᱢᱚᱭ ᱛᱤᱨᱮ ᱯᱮ ᱜᱚᱴᱟ ᱟᱠᱟᱫᱟ?
ᱳᱭᱛᱚ ᱫᱚᱥᱴᱟ ᱯᱚᱨᱮ ᱠᱷᱚᱱᱟᱜ᱾
ᱚᱻ ᱚᱻ ᱾
ᱟᱫᱚ ᱢᱤᱫᱴᱟᱝ ᱢᱤᱰᱤᱞ ᱡᱟᱭᱟ ᱧᱮᱞ ᱦᱩᱭ ᱟᱠᱟᱱᱟ ᱡᱮ, ᱱᱚᱰᱮ ᱠᱷᱚᱱᱟᱜ ᱚᱸᱰᱮ ᱚᱱᱟ ᱡᱟᱭᱜᱟ ᱠᱷᱚᱱᱟᱜ ᱟᱫᱚ ᱱᱟᱜ ᱠᱷᱟᱱ ᱯᱩᱞᱤᱥ ᱯᱨᱚᱥᱟᱥᱚᱱ ᱡᱟᱱᱟᱣ ᱦᱩᱭ ᱟᱠᱟᱱᱟ ᱛᱚ, ᱩᱱᱠᱩ ᱟᱫᱚ ᱚᱠᱟ ᱞᱮᱠᱚ ᱛᱮᱠᱚ ᱞᱟᱹᱭᱟ᱾ ᱚᱱᱠᱟ ᱞᱮᱠᱟ ᱠᱟᱛᱮ ᱜᱮ ᱪᱟᱞᱟᱣ ᱦᱩᱭᱩᱜᱼᱟ ᱟᱫᱚ ᱯᱮ ᱴᱷᱮᱱ ᱡᱚᱠᱷᱚᱱ ᱢᱩᱴᱷᱟᱹᱱ ᱵᱟᱹᱭᱥᱟᱹᱣ ᱠᱟᱱᱟ ᱚᱱᱟ ᱯᱮ ᱴᱷᱮᱱ ᱫᱚ ᱴᱟᱡᱚᱜ ᱜᱮᱭᱟ, ᱚᱱᱟ ᱚᱱᱟ ᱡᱟᱭᱜᱟ ᱞᱮᱠᱟ ᱛᱮᱫᱚ ᱪᱟᱞᱟᱜᱼᱟ, ᱟᱫᱚ ᱱᱟᱜ ᱠᱷᱟᱱ ᱢᱤᱫᱴᱟᱝ ᱡᱟᱭᱜᱟ ᱨᱮ ᱟᱫᱚ ᱪᱟᱞᱟᱣ ᱠᱟᱛᱮᱜ ᱴᱷᱮᱥᱟᱜ ᱦᱩᱭᱩᱜᱼᱟ᱾ ᱦᱩᱸ ᱟᱫᱚ ᱚᱸᱰᱮ ᱠᱷᱚᱱᱟᱜ ᱜᱮ ᱟᱨᱟᱢᱵᱷᱚᱭ ᱦᱩᱭᱩᱜᱼᱟ᱾ ᱟᱨᱟᱢᱵᱷᱚ ᱠᱟᱛᱮ ᱟᱨᱦᱚᱸ ᱚᱸᱰᱮ ᱠᱷᱚᱱᱟᱜ ᱟᱨ ᱢᱤᱫᱴᱷᱮᱱ ᱦᱤᱡᱩᱜ ᱦᱩᱭᱩᱜᱼᱟ᱾
ᱦᱟᱸ ᱦᱟᱸ, ᱟᱨ ᱜᱚᱝᱠᱮ ᱢᱤᱫᱴᱟᱝ ᱠᱟᱛᱷᱟ ᱞᱟᱹᱭ ᱫᱟᱞᱤᱧ ᱡᱮ ᱢᱟᱱᱮ ᱟᱵᱚ ᱥᱟᱱᱛᱟᱲ ᱵᱟᱫ ᱠᱟᱛᱮᱜᱽ ᱜᱮ, ᱚᱝᱠᱟᱱ ᱚᱝᱠᱟᱱ ᱢᱟᱱᱮ ᱪᱷᱟᱹᱛᱤᱠ ᱡᱟᱹᱛᱤ ᱠᱚ ᱢᱮᱱᱟᱜ ᱠᱚᱣᱟ? ᱡᱮ ᱤᱭᱟᱹ ᱱᱚᱣᱟ ᱦᱩᱞ ᱢᱟᱦᱟ ᱨᱮᱠᱚ ᱚᱝᱥᱚᱜᱨᱚᱦᱚᱱᱟ, ᱚᱝᱠᱟ ᱾
ᱩᱸᱦᱩᱜ ᱩᱸᱦᱩᱜ ᱚᱱᱠᱟ ᱫᱚ ᱮᱠᱷᱚᱱ ᱟᱫᱚ ᱟᱹᱞᱤᱧ ᱥᱮᱫ ᱫᱚ ᱧᱮᱞ ᱵᱟᱝ ᱦᱩᱭ ᱠᱟᱱᱟ ᱮᱸ ᱦᱮᱸᱜ ᱵᱟᱝ ᱧᱮᱭᱟᱢᱚᱜ ᱠᱟᱱᱟ ᱫᱟᱫᱟ,
ᱚᱻ ᱾
ᱚᱝᱠᱟᱱᱟᱜ ᱵᱮᱯᱟᱨ ᱟᱫᱚ ᱱᱮᱥ ᱜᱮ ᱱᱟᱜ ᱠᱷᱟᱱ ᱪᱤᱠᱟᱹᱜᱼᱟ ᱦᱟᱯᱮ ᱱᱟᱜ ᱠᱷᱟᱱ ᱫᱚ ᱛᱩᱫ ᱦᱩᱭ ᱞᱮᱱᱠᱷᱟᱱ ᱯᱚᱨᱮ ᱛᱟᱨᱯᱚᱨᱮ ᱱᱟᱜ ᱠᱷᱟᱱ ᱵᱩᱡᱷᱟᱹᱜᱼᱟ, ᱡᱮ ᱵᱟᱝ ᱪᱤᱞᱤ ᱠᱚᱠᱚ ᱚᱝᱥᱚ ᱜᱨᱚᱦᱚᱱ ᱫᱟ ᱦᱮᱸ ᱵᱟᱝ ᱦᱮᱸ
ᱛᱟᱦᱚᱞᱮ ᱜᱚᱝᱠᱮ ᱟᱯᱮ ᱫᱚ ᱢᱟᱱᱮ ᱵᱩᱨᱩ ᱫᱤᱥᱚᱢ ᱠᱟᱱᱟ ᱯᱮ ᱥᱮ ᱮᱢ ᱤᱭᱟᱹ ᱫᱤᱥᱚᱢ?
ᱵᱟᱝ ᱵᱟᱝ ᱟᱞᱮ ᱫᱚ ᱱᱚᱜᱼᱚᱭ ᱵᱩᱨᱩ ᱫᱤᱥᱚᱢ ᱫᱚ ᱵᱟᱝ ᱠᱟᱱᱟᱞᱮ ᱵᱤᱨ ᱫᱤᱥᱚᱢ ᱠᱟᱱᱟᱞᱮ᱾ ᱦᱟᱸᱜᱼᱟᱭ ᱞᱟᱛᱟᱨ ᱥᱮᱫ ᱟᱨᱠᱤ ᱡᱚᱝᱜᱚᱞ ᱢᱚᱦᱚᱞ ᱡᱟᱦᱟᱸ ᱠᱚ ᱞᱟᱹᱭ ᱮᱫᱟ᱾
ᱦᱚᱸᱻᱚᱻᱚᱻ᱾ ᱛᱟᱦᱚᱞᱮ ᱜᱚᱝᱠᱮ ᱢᱟᱱᱮ ᱦᱩᱲᱩ ᱪᱟᱥ ᱵᱟᱫᱮ ᱟᱨᱦᱚ ᱚᱱᱱᱚ ᱠᱤᱪᱷᱩ ᱪᱟᱥ ᱠᱚ ᱦᱩᱭᱩᱜ ᱜᱮᱭᱟ?
ᱦᱮᱸ ᱦᱩᱭᱩᱜ ᱜᱮᱭᱟ, ᱱᱚᱛᱮ ᱡᱷᱚᱛᱚ ᱥᱟᱱᱟᱢ ᱞᱮᱠᱟᱱᱟᱜ ᱜᱮ ᱦᱩᱭᱩᱜᱼᱟ, ᱟᱱᱟᱡ ᱠᱚ ᱦᱩᱭᱩᱜᱼᱟ᱾ ᱡᱮᱢᱚᱱ ᱱᱤᱛᱚᱜ ᱫᱚ ᱠᱩᱸᱫᱽᱨᱤ ᱟᱨ ᱯᱚᱴᱚᱞ ᱛᱩᱫᱩᱜ ᱠᱟᱱ ᱛᱟᱠᱚᱣᱟ᱾ ᱦᱮᱸ ᱥᱮ, ᱛᱟᱨᱯᱚᱨᱮ ᱱᱚᱜᱼᱚᱭ ᱡᱟᱦᱟᱸ ᱱᱚᱜᱼᱚᱭ ᱫᱟᱜ ᱡᱟᱹᱲᱤ ᱦᱩᱭᱩᱜ ᱠᱟᱱᱟ ᱵᱚᱨᱥᱟ᱾ ᱦᱮᱸ ᱥᱮ?
ᱦᱩᱸ ᱦᱩᱸ᱾
ᱚᱱᱟ ᱨᱮ ᱫᱚ ᱢᱟᱱᱮ ᱠᱟᱞᱞᱟ ᱠᱚ ᱨᱚᱦᱚᱭᱟ ᱵᱮᱥᱤ ᱛᱟᱨᱯᱚᱨ ᱥᱚᱥᱟ, ᱡᱷᱤᱸᱜᱟᱹ ᱦᱮᱸ ᱥᱮᱼᱼ
ᱦᱩᱸ ᱦᱩᱸᱦᱩᱸ ᱟᱫᱚ ᱜᱚᱢᱠᱮ ᱛᱟᱦᱚᱞᱮ ᱟᱹᱞᱩ ᱠᱚ ᱦᱚᱸ ᱯᱮ ᱨᱚᱦᱚᱭᱟ?
ᱦᱮᱸ ᱟᱹᱞᱩ ᱠᱚ ᱦᱚᱸ, ᱟᱹᱞᱩ ᱫᱚ ᱟᱹᱞᱩ ᱫᱚᱼᱼ ᱯᱟᱨᱚᱢ ᱟᱠᱟᱱᱟ, ᱟᱫᱚ ᱟᱹᱞᱩ ᱠᱚ ᱫᱚ ᱛᱟᱲᱟᱣ ᱠᱟᱛᱮᱜ ᱟᱹᱠᱷᱨᱤᱧ ᱦᱩᱭ ᱠᱟᱱᱟ᱾ ᱱᱮᱥ ᱫᱚ ᱥᱮᱭᱨᱚᱠᱚᱢ ᱫᱚ ᱵᱟᱡᱟᱨ ᱴᱟᱜ ᱵᱟᱭ ᱛᱟᱦᱮᱸ ᱠᱟᱱᱟ᱾
ᱦᱮᱸ ᱦᱮᱸ᱾ ᱦᱮᱸ, ᱚᱱᱟ ᱫᱚ ᱜᱚᱝᱠᱮ ᱟᱹᱞᱤᱧ ᱦᱮᱸ ᱟᱹᱞᱤᱧ ᱦᱚᱞᱤᱧ ᱟᱸᱡᱚᱢ ᱠᱮᱫᱟ ᱡᱮ ᱮ ᱟᱹᱞᱩ ᱢᱟᱱᱮ ᱛᱤᱱᱟᱹᱜ ᱵᱟᱝ ᱠᱮᱡᱤ ᱚᱱᱟ ᱠᱷᱚᱱᱟᱜ ᱵᱚᱥᱛᱟ ᱨᱮᱱᱟᱜ ᱫᱟᱢ ᱜᱮ ᱢᱟ ᱟᱹᱰᱤ ᱵᱟᱹᱲᱛᱤ ᱠᱚ ᱦᱟᱛᱟᱣ ᱟᱠᱟᱫᱟ᱾ ᱚ
ᱟᱹᱞᱩ ᱨᱚᱦᱚᱭ ᱦᱩᱭᱩᱜᱼᱟ ᱟᱹᱞᱩ᱾ ᱚᱱᱟ ᱠᱚ ᱡᱚᱠᱷᱚᱱ ᱜᱮ ᱛᱟᱲᱟᱣ ᱥᱟᱹᱛ ᱮᱱᱟ ᱟᱫᱚ ᱠᱷᱚᱥᱞᱟ ᱮᱨ ᱦᱩᱭᱩᱜᱼᱟ᱾ ᱟᱫᱚ ᱠᱷᱚᱥᱞᱟ ᱱᱮᱜ-ᱮ ᱨᱤᱼᱼ ᱥᱮᱱ ᱜᱮᱭᱟ ᱱᱟᱭ ᱠᱤᱪᱷᱩ ᱫᱤᱱ ᱞᱟᱦᱟ ᱫᱚ ᱟᱫᱚ ᱥᱟᱢᱴᱟᱣ ᱵᱟᱜᱷᱟᱣ ᱦᱩᱭᱱᱟ᱾ ᱟᱫᱚ ᱠᱷᱚᱥᱞᱟ ᱨᱮᱱᱟᱜ ᱵᱚᱨᱚᱱ ᱵᱷᱟᱞᱤ ᱜᱮ ᱵᱟᱡᱟᱨ ᱛᱟᱦᱮᱸ ᱠᱟᱱᱟ᱾ ᱦᱮᱸ ᱥᱮ, ᱥᱟᱱᱟᱢ ᱞᱮᱠᱟᱱᱟᱜ ᱜᱮ ᱪᱟᱥᱚᱜᱼᱟ ᱟᱱᱟᱡ ᱠᱚ ᱟᱞᱮ ᱥᱮᱫ ᱫᱚ᱾
ᱟᱵᱤᱱ ᱫᱚ ᱛᱟᱦᱚᱞᱮ ᱜᱚᱝᱠᱮ ᱥᱚ ᱠᱷᱚᱥᱞᱟ ᱫᱚ ᱛᱤᱱᱟᱹᱜ ᱜᱟᱱ ᱵᱤᱱ ᱮᱨ ᱞᱮᱫᱟ?
ᱠᱷᱚᱥᱞᱟ ᱮᱨ ᱦᱩᱭ ᱞᱮᱱᱟ ᱵᱤᱜᱷᱟᱹ ᱠᱟᱱᱟᱠᱟ ᱮᱨ ᱦᱩᱭ ᱞᱮᱱᱟ᱾
ᱚ ᱛᱟᱦᱞᱮ ᱢᱚᱴᱟᱢᱩᱴᱤ ᱜᱚᱝᱠᱮᱼᱼ ᱡᱟᱦᱟᱸ ᱟᱹᱞᱩ ᱨᱮᱵᱤᱱ ᱞᱚᱥ ᱟᱠᱟᱱᱟ ᱠᱷᱚᱥᱞᱟ ᱛᱮᱜ ᱥᱮᱜ ᱛᱮ ᱤᱭᱟᱹᱭᱟᱭ ᱢᱮᱠᱟᱯ ᱟᱭ?
ᱵᱟᱝ ᱯᱩᱨᱟᱹᱴᱟ ᱫᱚ ᱵᱟᱭ ᱢᱮᱠᱟᱯᱟᱭ ᱦᱮᱸ ᱥᱮ, ᱯᱩᱨᱟᱹᱴᱟ ᱚᱦᱚᱭ ᱢᱮᱠᱟᱯ ᱜᱮᱭᱟ ᱟᱨᱠᱤ᱾ ᱠᱷᱚᱥᱞᱟ ᱛᱮ ᱟᱹᱰᱤᱴᱮᱜ ᱜᱮᱭ ᱟᱹᱜᱩ ᱟᱠᱟᱫᱟᱭ ᱴᱟᱱᱟᱣ ᱫᱚ ᱴᱟᱱᱟᱣ ᱠᱟᱫᱟ ᱠᱤᱱᱛᱩ ᱩᱱᱟᱹᱜ ᱴᱷᱮᱜ ᱫᱚ ᱵᱟᱭ ᱢᱮᱠᱟᱯ ᱫᱟᱲᱮᱜ ᱠᱟᱱᱟ᱾ ᱦᱮᱸᱥᱮ, ᱡᱟᱦᱟᱸ ᱧᱮᱞᱚᱜ ᱠᱟᱱᱟ ᱟᱨᱠᱤ᱾
ᱦᱮᱸ ᱛᱚ ᱦᱮᱸ᱾
ᱚᱱᱟ ᱚᱫᱽᱫᱷᱮᱠ ᱫᱚ ᱦᱩᱭᱩᱜ ᱠᱟᱱᱟ ᱟᱨᱠᱤ᱾
ᱦᱮᱸ ᱛᱚ᱾ ᱦᱮᱸ ᱛᱟᱦᱞᱮ ᱜᱚᱝᱠᱮ ᱢᱟ ᱛᱟᱦᱚᱞᱮ ᱢᱟ ᱤᱭᱟᱹ ᱚᱱᱟ ᱠᱚ ᱥᱟᱹᱛᱼᱼ ᱥᱟᱯᱲᱟᱜ ᱵᱤᱱ ᱦᱮᱸᱥᱮ, ᱛᱟᱦᱞᱮ ᱵᱮᱥᱤ ᱟᱨᱚ ᱥᱚᱢᱚᱭ ᱠᱚᱦᱚᱸ
ᱟᱞᱟᱝ ᱟᱜ ᱡᱟᱦᱟᱸ ᱴᱟᱭᱤᱢ ᱚᱠᱛᱚ ᱢᱮᱱᱟᱜ ᱠᱟᱫᱟ ᱜᱟᱯᱟᱞᱢᱟᱨᱟᱣ ᱨᱮᱱᱟᱜ ᱚᱱᱟ ᱫᱚ ᱟᱡ ᱛᱮᱜᱮ ᱱᱟᱜ ᱠᱷᱟᱱ ᱤᱭᱟᱹ ᱪᱷᱟᱵᱟᱜᱼᱟ, ᱟᱫᱚ
ᱠᱤᱱᱛᱩ, ᱦᱮᱸ ᱦᱮᱸ, ᱟᱫᱚ ᱟᱹᱞᱤᱧ ᱞᱤᱧ ᱞᱟᱹᱭ ᱥᱟᱯᱲᱟᱜ ᱵᱤᱱ᱾ ᱛᱩᱯᱩ ᱴᱳᱯᱩ ᱠᱚᱨᱟᱣ ᱵᱤᱱ ᱦᱮᱸ᱾
ᱦᱮᱸ ᱦᱮᱸ ᱮᱦᱸ᱾